ᱦᱮᱞᱳ᱾
ᱦᱮᱞᱳ᱾
ᱦᱮᱞᱳ
ᱦᱮᱞᱳ, ᱜᱚᱝᱠᱮ ᱦᱮᱞᱳ᱾
ᱫᱚᱝᱼᱟ ᱯᱳᱥᱴᱳᱣ ᱛᱮ
ᱟᱹᱰᱤ ᱵᱟᱹᱭ ᱵᱟᱹᱭᱛᱮ ᱟᱸᱡᱚᱢᱚᱜ ᱠᱟᱱᱟ᱾
ᱦᱮᱸ ᱱᱤᱛᱚᱜ ᱟᱸᱡᱚᱢᱚᱜ ᱠᱟᱱᱟ ᱥᱮ ᱵᱟᱝᱼᱟ?
ᱦᱮᱞᱳ᱾ ᱟᱸᱡᱚᱢᱚᱜ ᱠᱟᱱᱟ ᱢᱮᱱᱠᱷᱟᱱ ᱟᱹᱰᱤ ᱵᱟᱹᱭ ᱵᱟᱹᱭᱛᱮ ᱟᱸᱡᱚᱢᱚᱜ ᱠᱟᱱᱟ᱾ ᱦᱮᱸ ᱟᱸᱡᱚᱢᱚᱜ ᱠᱟᱱᱟ᱾
ᱟᱨ ᱤᱧᱟᱹᱜ ᱨᱚᱲ ᱮᱢ ᱟᱸᱡᱚᱢ ᱧᱟᱢ ᱮᱫᱟ
ᱟᱸᱡᱚᱢᱚᱜ ᱠᱟᱱᱟ ᱦᱮᱸ ᱟᱸᱡᱚᱢᱚᱜ ᱠᱟᱱᱟ
ᱛᱟᱨ ᱯᱚᱨᱮ ᱜᱚᱝᱠᱮ ᱪᱮᱜ ᱞᱮᱠᱟ ᱚᱱᱟᱯ ᱦᱮᱸ ᱟᱸᱡᱚᱢᱚᱜ ᱠᱟᱱᱟ᱾
ᱛᱮ ᱟᱫᱚ ᱪᱮᱜ ᱞᱮᱠᱟ ᱢᱮᱱᱟᱢᱟ ᱜᱚᱝᱠᱮ ᱞᱟᱹᱭ ᱢᱮ? ᱦᱮᱸ ᱤᱧ ᱦᱚᱸ ᱱᱟᱯᱟᱭ ᱜᱮ ᱟᱨ ᱡᱟᱦᱟᱱᱟᱜ ᱥᱟᱰᱮᱡ ᱠᱟᱱᱟ ᱱᱚᱸᱰᱮ
ᱦᱮᱸ ᱥᱟᱰᱮ ᱵᱚᱞᱛᱮ ᱱᱚᱜᱼᱚᱭ ᱟᱞᱮᱥᱮᱱ ᱫᱚ ᱫᱟᱜ ᱫᱟᱭ ᱥᱮ ᱟᱫᱚ ᱨᱚᱴᱮ ᱠᱚ ᱨᱟᱜᱼᱮᱜ ᱦᱟᱸᱜ ᱥᱟᱰᱮ ᱜᱮ ᱦᱚᱭᱛᱳ ᱟᱸᱡᱚᱢᱚᱜ ᱠᱟᱱᱟ
ᱵᱟᱝᱼᱟ ᱢᱟᱱᱮ ᱤᱧᱟᱹᱜ ᱤᱧ ᱛᱚᱨᱚᱯ ᱠᱷᱱᱟᱜ ᱥᱟᱰᱮ ᱪᱟᱞᱟᱜ ᱠᱟᱱᱟ ᱥᱮ ᱪᱮᱜ ᱚᱱᱟᱧ ᱞᱟᱹᱭᱮᱜᱼᱟ᱾
ᱵᱟ-ᱢᱟ ᱵᱟᱝ ᱟᱜ ᱵᱟᱝᱼᱟ ᱚᱱᱟ ᱚᱱᱠᱟ ᱫᱚ ᱦᱟᱜ ᱥᱟᱹᱰᱮ ᱫᱚ, ᱟᱫᱚ ᱱᱚᱸᱰᱮ ᱜᱮ ᱦᱳᱭᱛᱳ ᱦᱟᱸᱜ ᱥᱟᱰᱮ ᱟᱸᱡᱚᱢᱚᱜ ᱠᱟᱱᱟ ᱤᱧᱟᱹᱜ ᱜᱮ ᱦᱟᱸᱜ
ᱦᱮᱸ ᱴᱷᱤᱠ ᱜᱮᱭᱟ ᱟᱫᱚ ᱚᱱᱟ ᱫᱚ ᱮᱰᱡᱟᱥᱴ ᱠᱟᱜ ᱦᱩᱭᱩᱜᱼᱟ, ᱟᱫᱚ ᱜᱚᱝᱠᱮ ᱟᱢ ᱫᱚ ᱪᱮᱜ ᱠᱚᱢ ᱠᱟᱹᱢᱤ ᱵᱟᱲᱟᱭ ᱜᱮ ᱛᱮ?
ᱠᱟᱹᱢᱤ ᱠᱚᱫᱚ ᱱᱤᱛᱚᱜ ᱫᱚ ᱚᱲᱟᱜ ᱠᱚᱨᱮ ᱜᱮ ᱦᱟᱸᱜ ᱛᱟᱦᱮᱸ ᱦᱩᱭᱩᱜ ᱠᱟᱱᱟ ᱟᱫᱚ ᱞᱟᱹᱭ ᱢᱮ ᱪᱮᱜ ᱪᱤᱠᱟᱹ ᱛᱮᱞᱟᱝ ᱜᱟᱞᱢᱟᱨᱟᱣ ᱚᱱᱠᱟᱱᱟᱜ ᱵᱤᱥᱚᱭ ᱠᱚ ᱴᱚᱯᱤᱠ ᱠᱚ ᱢᱮᱱᱟᱜ ᱠᱷᱟᱱ
ᱪᱮᱢ ᱞᱟᱹᱭ ᱫᱟ?
ᱚᱱᱠᱟ ᱜᱷᱟᱱᱟᱜ ᱠᱚ ᱵᱤᱥᱚᱭ ᱠᱚ ᱢᱮᱱᱟᱜ ᱠᱷᱟᱱ, ᱡᱟᱦᱟᱱᱟᱜ ᱤᱫᱤ ᱠᱟᱛᱮᱫ ᱜᱟᱞᱢᱟᱨᱟᱣ ᱜᱟᱱᱚᱜᱼᱟ ᱚᱱᱠᱟᱱᱟᱜ ᱞᱟᱹᱭ ᱢᱮ᱾
ᱦᱮᱸ ᱚᱱᱟ ᱤᱫᱤ ᱠᱟᱛᱮ ᱜᱮ ᱟᱫᱚ ᱟᱢ ᱫᱚ ᱯᱟᱹᱴᱷᱣᱟᱹ ᱠᱟᱱᱟᱢ ᱥᱮ ᱮᱢᱱᱤ ᱠᱟᱹᱢᱤ ᱵᱟᱲᱟᱭ ᱜᱮᱭᱟᱢ
ᱵᱟᱝ ᱠᱟᱹᱢᱤ ᱵᱟᱲᱟᱭ ᱜᱮ, ᱥᱚᱢᱟᱡᱽ ᱨᱮᱭᱟᱜ ᱜᱤ ᱠᱟᱹᱢᱤ ᱵᱚᱞᱛᱮ ᱱᱤᱛᱚᱜ ᱫᱚ ᱚᱲᱟᱜ ᱠᱚᱨᱮᱱᱟᱜ ᱜᱮ ᱟᱵᱟᱵ ᱛᱮᱦᱮᱧ ᱮᱴᱟᱜ ᱥᱩᱨ ᱠᱚᱨᱮ ᱢᱮᱱᱟᱜ ᱟᱠᱟᱫᱟ ᱯᱷᱮᱠᱴᱟᱨᱤ ᱠᱚ ᱚᱱᱟ ᱠᱚᱨᱮ ᱠᱟᱹᱢᱤ ᱦᱩᱭᱩᱜ ᱜᱮᱭᱟ
ᱟᱪᱪᱷᱟ ᱟᱪᱪᱷᱟ ᱟᱹᱰᱤ ᱱᱟᱯᱟᱭ ᱟᱫᱚ ᱜᱚᱝᱠᱮ ᱟᱢᱫᱚ ᱚᱞ ᱪᱤᱠᱤ ᱪᱮᱜ ᱞᱮᱠᱟᱛᱮᱢ ᱪᱮᱫ ᱠᱮᱫᱟ ᱚᱱᱟ ᱜᱮ ᱡᱩᱫᱤᱢ ᱞᱟᱹᱭ ᱞᱮᱠᱷᱟᱱ
ᱦᱮᱸ ᱚᱞᱪᱤᱠᱤ ᱫᱚᱦᱟᱸᱜ ᱩᱱᱟᱹᱜ ᱢᱚᱸᱡᱽ ᱛᱮᱫᱚ ᱩᱱᱟᱹᱜ ᱵᱷᱟᱹᱜᱤ ᱴᱷᱤᱠ ᱫᱚ ᱵᱟᱹᱧ ᱵᱟᱲᱟᱭᱟ ᱟᱫᱚ ᱦᱟᱸᱜ ᱚᱱᱟ ᱱᱟᱥᱮ ᱱᱟᱥᱮ ᱧᱮᱞ ᱠᱟᱛᱮᱜ ᱥᱮ ᱚᱱᱮ ᱱᱳᱫᱟ ᱞᱮᱠᱟ ᱱᱟᱥᱮ ᱟᱜ ᱢᱤᱫ ᱴᱮᱡ ᱜᱟᱛᱮ ᱛᱟᱦᱮᱸ ᱠᱟᱱᱟ ᱢᱤᱫ ᱴᱟᱹᱱ ᱜᱟᱱ ᱥᱮᱬᱟ ᱦᱩᱭ ᱟᱠᱟᱱᱟ ᱱᱟᱜ ᱱᱟᱥᱮ ᱱᱟᱥᱮ ᱵᱟᱹᱭ ᱵᱟᱹᱭ ᱛᱮ ᱧᱮᱯᱮᱞ ᱠᱚ ᱟ ᱵᱩ ᱚᱱᱠᱟ ᱩᱱᱟᱹᱜ ᱵᱷᱟᱜᱤ ᱴᱷᱤᱠ ᱫᱚ ᱵᱟᱲᱟᱭ ᱵᱟᱹᱱᱩᱜᱼᱟ
ᱜᱚᱝᱠᱮ ᱟᱢᱟᱜ ᱨᱚᱲ ᱟᱹᱰᱤ ᱵᱟᱹᱭ ᱵᱟᱹᱭ ᱛᱮ ᱟᱸᱢᱚᱢᱚᱜ ᱠᱟᱱᱟ ᱟᱢ ᱠᱤ ᱥᱟᱺᱜᱤᱧ ᱠᱷᱚᱱᱮᱢ ᱨᱚᱲ ᱮᱫᱼᱟ ᱥᱮ ᱪᱮᱫ
ᱵᱟᱝᱟ ᱵᱟᱝᱟ ᱟᱹᱰᱤ ᱥᱩᱨ ᱜᱮ ᱛᱚ ᱢᱮᱱᱟᱜᱼᱟ ᱢᱳᱵᱟᱭᱤᱞ ᱫᱚ ᱟᱫᱚ ᱦᱚᱭ ᱛᱚ ᱡᱟᱦᱟᱱᱟᱜ ᱴᱮᱠᱱᱤᱠᱮᱞ ᱯᱨᱚᱵᱮᱞᱮᱢ ᱦᱳᱭᱛᱚ ᱦᱩᱭ ᱫᱟᱲᱮᱭᱟᱜ-ᱟ ᱨᱚᱲ ᱢᱟᱜ ᱟᱹᱰᱤ ᱢᱳᱵᱟᱭᱤᱞ ᱨᱮᱜᱮ ᱞᱟᱜᱟᱣ ᱠᱟᱜ ᱤᱧ ᱨᱚᱲ ᱮᱜᱼᱟ ᱞᱟᱜᱟᱣ ᱠᱟᱛᱮᱫ ᱜᱮ ᱦᱟᱸᱜ ᱩᱱᱟᱹᱜ
ᱦᱩᱸ
ᱮᱠᱫᱚᱢ ᱨᱚᱲᱜᱮ ᱮᱠᱫᱚᱢ ᱵᱟᱝ ᱟᱸᱡᱚᱢᱚᱜ ᱠᱟᱱᱟ ᱥᱮ ᱪᱮᱫ ᱞᱮᱠᱟ
ᱵᱟᱝᱟ ᱨᱚᱲ ᱫᱚ ᱟᱸᱡᱚᱢᱚᱜ ᱠᱟᱱᱟ ᱢᱮᱱ ᱠᱷᱟᱱ ᱟᱹᱰᱤ ᱥᱟᱺᱜᱤᱧ ᱨᱮ ᱟᱸᱚᱢᱚᱜ ᱠᱟᱱᱟ
ᱚ ᱟᱫᱚᱧ ᱢᱳᱵᱟᱭᱤᱞ ᱤᱭᱟᱹ ᱠᱟᱛᱮ ᱜᱤᱧ ᱨᱚᱲ ᱮᱫᱼᱟ ᱦᱟᱸ ᱟᱫᱚ ᱪᱮᱠᱟᱣ ᱠᱟᱱᱟ ᱚᱱᱟᱫᱚ ᱵᱟᱹᱧ ᱢᱮᱱ ᱫᱟᱲᱮᱭᱟᱜ ᱠᱟᱱᱟ ᱪᱮᱠᱟᱣ ᱠᱟᱱᱟ
ᱜᱚᱝᱠᱮ ᱟᱫᱚ ᱵᱩᱨᱩ ᱯᱟᱛᱟᱢ ᱪᱟᱞᱟᱣ ᱞᱮᱱᱟ ᱥᱮ ᱵᱟᱝ ᱧᱮᱧᱮᱞ
ᱵᱟᱝ ᱪᱟᱞᱟᱣ ᱦᱩᱭ ᱠᱟᱱᱟ ᱞᱮ ᱦᱟᱸᱜ ᱱᱤᱭᱟᱹ ᱛᱟᱣ ᱫᱚ ᱚᱱᱠᱟ ᱫᱚ ᱵᱟᱝ ᱪᱟᱞᱟᱣ ᱦᱩᱭ ᱠᱟᱱᱟ
ᱦᱮᱸ ᱱᱚᱜᱼᱚᱭ ᱱᱤᱭᱟᱹ ᱦᱚᱞᱟ ᱜᱮ ᱛᱚ ᱦᱩᱭᱮᱱ ᱢᱤᱫ ᱴᱟᱝ
ᱟᱫᱚ ᱚᱱᱟ ᱫᱚ ᱦᱟᱸᱜ ᱠᱟᱹᱴᱤᱡ ᱞᱟᱹᱭ ᱢᱮ ᱦᱟᱸᱜ ᱪᱮᱫ ᱮᱢ ᱞᱟᱹᱭ ᱠᱮᱫ ᱟ ᱵᱩᱨᱩ ᱯᱟᱛᱟ ᱫᱚ ᱚᱱᱟ ᱫᱚ ᱦᱟᱸᱜ ᱢᱤᱫ ᱡᱟᱭᱜᱟ ᱨᱮ ᱜᱮ ᱦᱩᱭᱩᱜᱼᱟ ᱥᱮ ᱜᱚᱴᱟᱜ ᱜᱮ ᱦᱩᱭᱩᱜᱼᱟ ᱦᱟᱸᱜ ᱪᱮᱫ ᱞᱮᱠᱟ ᱚᱱᱟ ᱵᱟᱹᱧ ᱩᱱᱟᱹᱜ ᱵᱟᱲᱟᱭ ᱱᱟᱜ
ᱵᱩᱨᱩ ᱯᱟᱛᱟ ᱢᱟ ᱟᱹᱰᱤ ᱜᱚᱴᱟᱝ ᱵᱩᱨᱩ ᱨᱮ ᱜᱮ ᱦᱩᱭᱩᱜᱼᱟ ᱵᱷᱮᱜᱟᱨ ᱵᱷᱮᱜᱟᱨ ᱛᱚ ᱡᱟᱦᱟᱸ ᱴᱟᱜ ᱫᱚ ᱡᱚ ᱡᱷᱚᱛ ᱠᱷᱚᱱᱟᱜ ᱢᱟᱨᱟᱝ ᱦᱟᱜ ᱢᱟᱱᱮ ᱦᱚᱞᱟ ᱡᱟᱦᱟᱸ ᱵᱩᱨᱩ ᱦᱩᱭᱱᱟ ᱡᱟᱦᱟᱸ ᱠᱟᱱᱟᱭᱥᱚᱨ ᱵᱩᱨᱩ ᱯᱟᱛᱟ ᱠᱚ ᱢᱮᱛᱟᱜᱼᱟ ᱦᱟᱸᱜ
ᱚ ᱚᱱᱟ ᱫᱚ ᱚᱠᱟᱨᱮ ᱢᱮᱱᱟᱜᱼᱟ
ᱚ ᱚᱱᱟ ᱫᱚ ᱵᱮᱞᱯᱟᱦᱟᱲᱤ ᱥᱮᱱ ᱨᱮ ᱯᱟᱞᱮ
ᱦᱚᱸ
ᱟᱫᱚ ᱜᱟᱢᱠᱮ ᱟᱫᱚ ᱵᱟᱢ ᱟᱸᱡᱚᱢ ᱵᱟᱲᱟ ᱟᱠᱟᱫ ᱛᱟᱦᱮᱱᱟ ᱵᱩᱨᱩ ᱯᱟᱛᱟ ᱵᱟᱨᱮ ᱛᱮ ᱫᱚ
ᱟᱸᱡᱚᱢ ᱦᱩᱭ ᱟᱠᱟᱱ ᱜᱮᱭᱟ ᱟᱫᱚ ᱚᱱᱠᱟ ᱟᱨᱠᱤ ᱩᱱᱟᱹᱜ ᱵᱷᱟᱜᱤ ᱴᱷᱤᱠ ᱫᱚ ᱦᱟᱸᱜ ᱵᱟᱲᱟᱭ ᱵᱟᱹᱱᱩᱜᱼᱟ
ᱚᱱᱮ ᱡᱟᱦᱟᱸ ᱫᱚ ᱦᱟᱸᱜ ᱯᱟᱦᱟᱲ ᱯᱩᱡᱟᱹ ᱵᱚᱱ ᱢᱮᱛᱟᱜ ᱠᱟᱱᱟ
ᱦᱮᱸ ᱦᱮᱸ ᱦᱮᱸ ᱦᱩᱸ
ᱦᱮᱸ ᱱᱤᱭᱟᱹ ᱚᱠᱛᱚ ᱨᱮᱢᱟ ᱫᱚᱢᱮ ᱥᱳᱥᱟᱞ ᱢᱤᱰᱤᱭᱟ ᱠᱚᱨᱮ ᱠᱚ ᱟᱲᱟᱜ ᱮᱫᱟ ᱧᱮᱞ ᱤᱫᱟᱹᱧ ᱛᱚ ᱦᱮᱸ
ᱚᱱᱟ ᱡᱟᱦᱟᱸᱢ ᱞᱟᱹᱭ ᱠᱮᱫᱼᱟ ᱚᱱᱟ ᱯᱟᱦᱟᱲ ᱯᱩᱡᱟᱹ ᱫᱚ ᱦᱟᱸᱜ ᱟᱵᱚ ᱥᱟᱱᱛᱟᱲᱟᱜ ᱠᱟᱱᱟ ᱠᱟᱱ ᱜᱮᱭᱟ ᱥᱮ ᱪᱮᱫ ᱪ ᱦᱩᱭᱩᱜ ᱠᱟᱱᱟ ᱦᱳᱭ ᱠᱚᱜ ᱠᱚᱨᱟᱣ ᱜᱮᱭᱟ
ᱵᱟᱝ ᱟᱸᱡᱚᱢ ᱴᱷᱤᱠᱟᱹᱜ ᱠᱟᱱᱟ ᱟᱢᱟᱜ ᱨᱚᱲ ᱜᱚᱝᱠᱮ
ᱢᱮᱱᱫᱟᱹᱧ ᱡᱮ ᱡᱟᱦᱟᱸᱢ ᱞᱟᱹᱭ ᱠᱮᱫᱼᱟ ᱯᱟᱦᱟᱲ ᱯᱩᱡᱟᱹ ᱚᱱᱟ ᱫᱚ ᱦᱟᱸᱜ ᱟᱵᱚ ᱥᱟᱱᱛᱟᱲ ᱜᱮᱠᱚ ᱠᱚᱨᱟᱣᱟ ᱥᱮ ᱮᱴᱟᱜ ᱤᱭᱟᱹ ᱠᱚ ᱠᱚᱨᱟᱣᱟ
ᱵᱟᱝ ᱵᱟᱝᱟ ᱚᱱᱟ ᱫᱚ ᱟᱵᱚ ᱥᱟᱱᱛᱟᱲ ᱠᱚᱣᱟᱜ ᱠᱟᱱᱟ
ᱚ
ᱱᱚᱣᱟᱫᱚ ᱥᱟᱱᱛᱟᱲ ᱠᱚᱣᱟᱜ ᱜᱮ ᱠᱟᱱᱟ ᱥᱟᱱᱛᱟᱲ ᱜᱮ ᱠᱚ ᱠᱚᱨᱟᱣᱟ ᱟᱫᱚ ᱚᱸᱰᱮ ᱠᱤ ᱟᱨ ᱥᱟᱱᱛᱟᱲ ᱥᱩᱢᱩᱝ ᱧᱮᱧᱮᱞ ᱮ ᱪᱟᱞᱟᱜᱼᱟ ᱚᱱᱟ ᱡᱚᱛᱚ ᱨᱚᱠᱚᱢ ᱦᱚᱲ ᱜᱮ ᱧᱮᱞ ᱫᱚ ᱠᱚ ᱪᱟᱞᱟᱣ ᱫᱟᱲᱮᱭᱟᱜᱼᱟ ᱟᱫᱚ ᱵᱩᱨᱩ ᱪᱮᱛᱟᱱ ᱨᱮ ᱦᱩᱭᱩᱜᱼᱟ ᱛᱚ ᱚᱱᱟ ᱢᱟ ᱵᱚᱸᱜᱟ ᱵᱩᱨᱩ ᱠᱚ ᱥᱟᱱᱟᱢᱟᱜ ᱜᱮ
ᱦᱩᱸ ᱦᱩᱸ ᱦᱩᱸ
ᱟᱨ ᱥᱟᱶᱛᱮ ᱚᱱᱟ ᱞᱟᱛᱟᱨ ᱨᱮ ᱢᱟ ᱮᱱᱮᱡ ᱥᱮᱨᱮᱧ ᱢᱮᱞᱟ ᱠᱚ ᱵᱟᱹᱭᱥᱟᱹᱼᱟ
ᱚᱸᱰᱮ ᱡᱟᱦᱟᱸ ᱟᱵᱚ ᱥᱚᱢᱟᱡᱽ ᱨᱮᱱᱟᱜ ᱟᱹᱰᱤᱜᱟᱱ ᱥᱟᱯᱟᱵ ᱴᱟᱢᱟᱠ ᱛᱩᱢᱫᱟᱜ ᱠᱚ ᱱᱚᱝᱠᱟᱱᱟᱜ ᱟᱹᱰᱤ ᱨᱚᱠᱚᱢᱟᱜ ᱛᱤᱨᱭᱳ ᱵᱟᱱᱟᱢ ᱠᱟᱹᱯᱤ ᱠᱚ ᱵᱩᱰᱭᱟᱹ ᱠᱚ ᱧᱟᱢᱚᱜᱼᱟ ᱟᱸᱜᱼᱥᱟᱨ ᱠᱚ
ᱦᱩᱸ
ᱥᱟᱶᱛᱮ ᱡᱟᱦᱟᱸ ᱟᱵᱚᱣᱟᱜ ᱥᱟᱯᱟᱵ ᱟᱹᱰᱤ ᱜᱟᱱ ᱢᱮᱱᱟᱜᱼᱟ ᱥᱚᱢᱟᱡ ᱨᱮᱱᱟᱜ ᱦᱚᱨᱚᱜ ᱵᱟᱸᱫᱮ ᱛᱮᱱᱟᱜ ᱦᱚᱸ ᱟᱹᱰᱤ ᱠᱤᱪᱷᱩ ᱧᱟᱢᱚᱜᱼᱟ ᱟᱞ ᱡᱟᱦᱟᱸᱛᱤᱱᱟᱹ ᱫᱚᱵ ᱛᱚ ᱚᱱᱟ ᱫᱟᱢᱟᱱ ᱡᱤᱱᱤᱥ ᱠᱟᱱᱟ ᱟᱵᱚᱣᱟᱜ ᱥᱟᱶᱛᱟ ᱨᱮᱱᱟᱜ ᱚᱱᱟ ᱫᱚ ᱦᱩᱭᱩᱜ ᱠᱟᱱᱟ ᱦᱟᱺᱰᱤ ᱯᱟᱹᱣᱨᱟᱹ ᱚᱱᱟ ᱦᱚᱸ ᱫᱚᱢᱮ ᱧᱟᱢᱚᱜᱼᱟ ᱦᱮᱸᱥᱮ ᱫᱚᱢᱮ ᱠᱚ ᱧᱩᱭᱟ ᱫᱚᱢᱮ ᱧᱩ ᱠᱟᱛᱮ ᱠᱚ ᱜᱷᱚᱞᱴᱟᱣ ᱠᱚᱜᱼᱟ ᱮᱱᱮᱡ ᱟᱠᱚ ᱚᱱᱛᱮ ᱨᱮ
ᱟᱫᱚ ᱚᱱᱟ ᱫᱚ ᱪᱮᱫ ᱞᱮᱠᱟ ᱚᱱᱮ ᱮᱱᱮᱡ ᱫᱚ ᱪᱮᱫ ᱞᱮᱠᱟ ᱵᱷᱟᱵᱛᱮ ᱠᱚ ᱟᱵᱽ ᱥᱟᱵ ᱥᱟᱶᱛᱟ ᱨᱮ ᱡᱟᱦᱟᱸ ᱮᱱᱮᱡ ᱥᱮᱨᱮᱧ ᱠᱚ ᱦᱮ ᱱᱟᱜ ᱟ ᱚᱱᱟ ᱠᱚᱜ ᱥᱮ ᱮᱴᱟᱜ ᱪᱮᱫ ᱞᱮᱠᱟ ᱠᱚᱨᱟᱣ
ᱚᱱᱟ ᱫᱚ ᱯᱟᱛᱟ ᱠᱚ ᱮᱱᱮᱡᱼᱟ
ᱚ ᱱᱚᱣᱟ ᱠᱟᱱ ᱟᱫᱚ ᱦᱟᱺᱰᱤ ᱯᱟᱹᱣᱨᱟᱹ ᱫᱚ ᱦᱟᱸᱜ ᱪᱮᱫ ᱞᱮᱠᱟ ᱠᱚ ᱠᱚᱨᱟᱣᱮᱫᱟ ᱡᱟᱦᱟᱸᱭ ᱜᱮᱢ ᱪᱟᱞᱟᱣ ᱠᱟᱛᱮᱫ ᱠᱚᱨᱟᱣ ᱫᱟᱠᱚ ᱥᱮ ᱟᱠᱚ ᱡᱟᱦᱟᱸᱭ ᱢᱮᱱᱟᱜ ᱠᱚᱣᱟ ᱚᱸᱰᱮ
ᱪᱮᱫ ᱴᱟᱜ ᱦᱟᱺᱰᱤ ᱯᱟᱹᱨᱣᱟᱹ
ᱦᱩᱸ ᱦᱩᱸ
ᱵᱟ ᱜᱚᱢᱠᱮ
ᱦᱟᱺᱰᱤ ᱯᱟᱹᱨᱣᱟᱹ ᱡᱟᱦᱟᱸ ᱠᱚ ᱚᱸᱰᱮ ᱠᱚ ᱟᱠᱷᱨᱤᱧᱟ ᱩᱱᱠᱩ ᱪᱮᱫ ᱞᱮᱠᱟ ᱵᱟᱦᱨᱮ ᱠᱷᱚᱱ ᱠᱚ ᱪᱟᱞᱟᱜ ᱠᱟᱱᱟ ᱥᱮ ᱡᱟᱦᱟᱸᱭ ᱚᱸᱰᱮ ᱢᱮᱱᱟᱜ ᱟᱠᱟᱫ ᱠᱚᱣᱟ ᱚᱸᱰᱮ ᱞᱟᱦᱟ ᱠᱷᱚᱱ ᱠᱚ ᱴᱷᱤᱠ ᱟᱠᱟᱫ ᱠᱚ ᱠᱚᱣᱟ ᱩᱱᱠᱩ ᱠᱚ ᱠᱚᱨᱟᱣᱟ ᱢᱮᱱᱛᱮ
ᱵᱟᱝ ᱵᱟᱦᱨᱮ ᱨᱮᱱ ᱦᱚᱸᱠᱚ ᱦᱤᱡᱩᱜᱼᱟ ᱠᱟᱨᱚᱱ ᱚᱸᱰᱮ ᱥᱩᱢᱩᱝ ᱨᱮᱱ ᱠᱤ ᱦᱚᱲ ᱤᱱᱟᱹᱜ ᱜᱟᱱ ᱦᱟᱺᱰᱤ ᱯᱟᱹᱣᱨᱟᱹ ᱥᱟᱯᱞᱟᱭ ᱠᱚ ᱮᱢ ᱫᱟᱲᱮᱭᱟᱜᱼᱟ
ᱦᱩᱸ ᱦᱩᱸ
ᱦᱩᱸ ᱵᱟᱦᱨᱮ ᱨᱮᱱ ᱦᱚᱸ ᱟᱹᱰᱤ ᱜᱟᱱ ᱦᱚᱲ ᱜᱟᱹᱰᱤ ᱜᱟᱹᱰᱤ ᱛᱮᱠᱚ ᱪᱟᱞᱟᱜᱼᱟ᱾ ᱦᱟᱺᱰᱤ ᱰᱷᱮᱨ ᱰᱷᱮᱨ ᱤᱫᱤ ᱠᱟᱛᱮ ᱯᱟᱹᱣᱨᱟᱹ ᱠᱚ ᱤᱫᱤ ᱠᱟᱛᱮ ᱥᱟᱶᱛᱮ ᱡᱤᱞ ᱪᱟᱠᱷᱱᱟ᱾
ᱥᱩᱠᱨᱤ ᱡᱤᱞ ᱪᱟᱠᱷᱱᱟ ᱰᱟᱝᱨᱤ ᱡᱤᱞ ᱪᱟᱠᱷᱟᱱᱟ ᱠᱚ ᱤᱫᱤ ᱤᱫᱤ ᱠᱟᱜᱼᱟ᱾
ᱟᱫᱚ ᱚᱸᱰᱮ ᱫᱚ ᱢᱤᱫ ᱫᱤᱱ ᱨᱮᱭᱟᱜ᱾ ᱢᱤᱫ ᱫᱤᱱ ᱨᱮᱭᱟᱜ᱾ ᱚᱱᱠᱟᱱ ᱜᱮᱭᱟ ᱥᱮ ᱪᱮᱫ ᱞᱮᱠᱟ ᱚᱸᱰᱮ᱾
ᱪᱮᱫ ᱪᱚ?
ᱚᱱᱟ ᱡᱟᱦᱟᱸ ᱦᱩᱭᱩᱜ ᱠᱟᱱᱟ ᱥᱮ ᱮᱸᱜ ᱵᱩᱨᱩ ᱯᱟᱛᱟ ᱥᱮ ᱡᱟᱦᱟᱢ ᱞᱟᱹᱭ ᱠᱮᱜ-ᱟ᱾ ᱚᱱᱟ ᱟᱲ ᱯᱩᱡᱟᱹ ᱚᱱᱟ ᱫᱚ ᱢᱤᱫ ᱫᱤᱱ ᱠᱚ ᱠᱚᱨᱟᱣᱟ ᱥᱮ ᱪᱮᱫ ᱞᱮᱠᱟ?
ᱚᱱᱟ ᱫᱚ ᱵᱟᱨ ᱫᱤᱱ ᱦᱩᱭᱩᱜᱼᱟ ᱢᱟᱱᱮ ᱦᱚᱞᱟ ᱫᱚ ᱛᱟᱦᱮᱸ ᱠᱟᱱᱟ ᱥᱟᱹᱨᱫᱤ
ᱮᱸ
ᱟᱨ ᱚᱱᱟ ᱞᱟᱦᱟ ᱦᱤᱞᱳᱜ ᱫᱚ ᱛᱟᱦᱮᱸ ᱠᱟᱱᱟ ᱚᱱᱮ ᱮᱛᱚᱦᱚᱵ ᱞᱮᱠᱟ ᱚᱱᱟ ᱦᱤᱞᱚᱜ ᱫᱚ ᱠᱚᱢ ᱦᱚᱲ ᱠᱚ ᱪᱟᱞᱟᱜ ᱜᱮᱭᱟ ᱥᱩᱫᱷᱩ ᱦᱚᱞᱟ ᱫᱚ ᱡᱟᱹᱥᱛᱤ ᱦᱚᱲ ᱠᱚ ᱪᱟᱞᱟᱜᱼᱟ ᱦᱚᱞᱟ ᱞᱮᱠᱟᱱ ᱫᱤᱱᱴᱟᱜ ᱨᱮᱫᱚ ᱚᱱᱟ ᱥᱳᱥᱟᱞ ᱢᱤᱰᱤᱭᱟ ᱠᱚᱨᱮ ᱡᱩᱫᱤᱢ ᱞᱮᱞᱟ ᱱᱤᱛᱚᱜ ᱟᱹᱰᱤ ᱜᱟᱱ ᱦᱚᱲ ᱫᱚᱢᱮ ᱵᱷᱤᱰᱤᱭᱳ ᱠᱚ ᱠᱚ ᱵᱮᱱᱟᱣ ᱠᱟᱛᱮ ᱠᱚ ᱟᱲᱟᱜ ᱟᱠᱟᱫᱟ ᱤᱧ ᱦᱚᱸ ᱵᱟᱹᱧ ᱧᱮᱞ ᱟᱠᱟᱫᱟ ᱛᱚ ᱢᱚᱴᱟᱢᱩᱴᱤᱧ ᱧᱮᱞᱮᱫ ᱛᱟᱦᱮᱸᱫ ᱫᱚᱢᱮ ᱫᱟᱜ ᱞᱮᱫᱟᱭ ᱪᱮᱛᱟ ᱦᱚᱞᱟᱱᱚᱜ
ᱦᱩᱸ ᱦᱚᱞᱟ ᱢᱟ ᱦᱟᱸᱜ ᱚᱱᱛᱮ ᱫᱟᱜ ᱠᱮᱫ ᱜᱮᱭᱟ᱾ ᱧᱤᱫᱟᱹ ᱜᱚᱴᱟ ᱧᱤᱫᱟᱹ ᱟᱨ ᱛᱤᱦᱤᱧ ᱥᱮᱛᱟᱜ ᱵᱮᱲᱟᱭ ᱫᱟᱜ ᱠᱮᱫ ᱜᱮᱭᱟ᱾ ᱥᱮᱛᱟᱜ ᱦᱟᱹᱵᱤᱡ
ᱦᱩᱸᱻ ᱱᱚᱛᱮ ᱦᱚᱸ᱾ ᱱᱚᱛᱮ ᱦᱚᱸ ᱫᱚᱢᱮ ᱫᱟᱜ ᱮᱫᱟᱭ ᱥᱟᱨᱟᱫᱤᱱ ᱜᱤ᱾ ᱥᱮᱛᱟᱜ ᱠᱷᱚᱱᱟᱜ ᱫᱚᱢᱮ ᱫᱟᱜ ᱮᱫᱟᱭ ᱱᱚᱜᱼᱚᱭ ᱱᱤᱛᱚᱜ ᱜᱮ ᱢᱤᱫ ᱜᱷᱟᱹᱲᱤᱡ᱾ ᱵᱟᱭ ᱫᱟᱜ ᱮᱫᱟ ᱟᱫᱚ ᱚᱰᱚᱝ ᱦᱩᱭ ᱟᱠᱟᱱᱟ ᱵᱟᱦᱨᱮ ᱥᱮᱱ ᱫᱟᱬᱟᱱ᱾ ᱦᱩᱸ᱾ ᱟᱫᱚ᱾ ᱩᱸᱦᱩᱸ ᱜᱚᱝᱠᱮ ᱟᱢ ᱤᱭᱟᱹᱢ ᱪᱟᱞᱟᱣ ᱟᱠᱟᱱᱟ ᱥᱮ ᱵᱟᱝ ᱥᱤᱞᱫᱟᱹ ᱯᱟᱛᱟ?
ᱦᱩᱸ ᱦᱩᱸ ᱥᱤᱞᱤᱫᱟᱹ ᱯᱟᱛᱟ ᱫᱚ ᱪᱟᱞᱟᱣ ᱦᱩᱭ ᱟᱠᱟᱱ ᱜᱮᱭᱟ᱾ ᱚᱸᱰᱮ ᱫᱚ ᱦᱟᱸᱜ ᱡᱚᱛᱚ ᱟᱸᱻ ᱪᱟᱞᱟᱣ ᱠᱚ ᱟᱸᱡᱚᱢ ᱦᱩᱭ ᱠᱟᱱ ᱜᱮᱭᱟ᱾ ᱪᱟᱞᱟᱣ ᱦᱩᱭ ᱟᱠᱟᱱ ᱜᱮᱭᱟ᱾ ᱚᱸᱰᱮ ᱢᱟ ᱟᱹᱰᱤ ᱢᱟᱨᱟᱝ ᱯᱟᱛᱟ ᱠᱟᱱᱟ᱾ ᱟᱫᱚ ᱥᱟᱺᱜᱤᱧ ᱥᱟᱺᱜᱤᱧ ᱦᱚᱲ ᱠᱚ ᱦᱤᱡᱩᱜᱼᱟ᱾ ᱵᱟᱥ ᱛᱮ ᱯᱮᱨᱮᱡ ᱤᱧ, ᱜᱚᱴᱟ ᱯᱮᱨᱮᱡ ᱪᱟᱵᱟ, ᱪᱟᱞᱟᱣ ᱦᱩᱭ ᱟᱠᱟᱱᱟ ᱥᱤᱞᱫᱟᱹ ᱯᱟᱛᱟ ᱫᱚ᱾
ᱥᱤᱞᱫᱟᱹ ᱯᱟᱛᱟ ᱛᱮ ᱯᱳᱭᱞᱳ ᱯᱨᱚᱛᱷᱚᱢ ᱦᱚᱸ ᱡᱟᱦᱟᱸ ᱪᱟᱞᱟᱣ ᱦᱩᱭᱱᱟ ᱯᱳᱭᱞᱳ ᱚᱱᱟ ᱫᱚ ᱦᱟᱸᱜ ᱫᱩ ᱦᱟᱡᱟᱨ ᱥᱳᱞᱞᱳ ᱨᱮ ᱪᱟᱞᱟᱣ ᱦᱩᱭ ᱞᱮᱱᱟ᱾ ᱯᱳᱭᱞᱳ ᱵᱟᱨ
ᱦᱩᱸ᱾
ᱤᱱᱟᱹ ᱯᱚᱨᱮ ᱫᱚ ᱦᱟᱸᱜ᱾ ᱟᱫᱚ ᱵᱟᱝ, ᱤᱱᱟᱹ ᱯᱚᱨᱮ ᱟᱨ ᱢᱤᱫᱫᱷᱟᱹ ᱪᱟᱞᱟᱣ ᱦᱩᱭ ᱞᱮᱱᱟ ᱦᱟᱸᱜ᱾ ᱚᱱᱟ ᱠᱩᱲᱤ ᱮᱠᱩᱥ ᱥᱮᱫ ᱦᱟᱸᱜ᱾ ᱚᱱᱟ
ᱚᱸᱻ ᱟᱪᱪᱷᱟ ᱜᱚᱝᱠᱮ ᱟᱢ ᱫᱩ ᱦᱟᱡᱟᱨ ᱥᱳᱞᱳ ᱨᱮᱢ ᱪᱟᱞᱟᱣ ᱞᱮᱱᱟ᱾ ᱚᱱᱟ ᱟᱹᱰᱤ ᱞᱟᱦᱟ ᱨᱮᱱᱟᱜ ᱠᱟᱛᱷᱟ ᱠᱟᱱᱟ᱾ ᱫᱚᱥ ᱵᱚᱪᱷᱚᱨ ᱜᱟᱱ ᱞᱟᱦᱟ ᱨᱮᱱᱟᱜ ᱠᱟᱛᱷᱟ᱾
ᱦᱩᱸ ᱦᱩᱸ ᱥᱳᱞᱳ ᱨᱮ ᱯᱨᱚᱛᱷᱚᱢ ᱪᱟᱞᱟᱣ ᱦᱩᱭ ᱞᱮᱱᱟ᱾
ᱦᱮᱸ ᱛᱚ ᱩᱱ ᱩᱱ ᱚᱠᱛᱚ ᱪᱮᱫ ᱞᱮᱠᱟ ᱛᱟᱦᱮᱸ ᱠᱟᱱᱟ ᱚᱸᱰᱮᱱᱟᱜ ᱯᱟᱛᱟ?
ᱩᱱ ᱚᱠᱛᱚ ᱫᱚ ᱦᱟᱸᱜ ᱪᱮᱫ ᱞᱮᱠᱟ ᱱᱤᱛᱚᱜ ᱦᱩᱭᱩᱜ ᱠᱟᱱᱟ ᱚᱱᱠᱟ ᱜᱮ ᱛᱟᱦᱮᱸ ᱠᱟᱱᱟ᱾ ᱟᱫᱚ ᱛᱚᱠᱷᱚᱱ ᱫᱚ ᱩᱱᱟᱹᱜ ᱦᱚᱲ ᱫᱚ ᱦᱟᱸᱜ ᱵᱟᱠᱚ ᱢᱚᱴᱟᱢᱩᱴᱤ ᱠᱚᱢ ᱫᱷᱟᱨᱟ ᱧᱚᱜ ᱜᱮ, ᱩᱱᱟᱹᱜ ᱥᱟᱸᱜᱮ ᱫᱚ ᱵᱟᱝᱟ ᱟᱨ ᱫᱚᱠᱟᱱ ᱠᱚᱦᱚᱸ ᱛᱟᱦᱮᱸ ᱠᱟᱱ ᱜᱮᱭᱟ ᱚᱱᱠᱟ ᱜᱮ᱾ ᱟᱫᱚ ᱱᱤᱛᱚᱜ ᱢᱟ ᱦᱟᱺᱰᱤ ᱯᱟᱹᱣᱨᱟᱹ ᱦᱚᱸ ᱢᱮᱱᱟᱜ ᱠᱟᱫ ᱜᱮᱭᱟ᱾ ᱚᱱᱟ ᱟᱹᱛᱩ ᱥᱮᱫ ᱦᱚᱸᱠᱚ ᱯᱮᱨᱮᱡ ᱫᱚᱠᱟᱱ ᱠᱚᱦᱚᱸ ᱡᱟᱦᱟᱸᱴᱟᱜ ᱠᱚ ᱵᱩᱡᱷᱟᱹᱜ ᱠᱟᱱᱟ ᱚᱸᱰᱮ ᱚᱱᱠᱟ ᱩᱱᱟᱹᱜ ᱥᱚᱢᱚᱸᱡᱽ ᱫᱚ ᱵᱟᱝ ᱛᱟᱦᱮᱸ ᱠᱟᱱᱟ᱾ ᱛᱚᱞ ᱦᱚᱸ ᱵᱟᱝ ᱛᱟᱦᱮᱸ ᱠᱟᱱᱟ᱾ ᱚᱱᱠᱟ ᱫᱟᱨᱮ ᱩᱢᱩᱞ ᱜᱮ ᱛᱟᱦᱮᱸ ᱠᱟᱱᱟ᱾
ᱛᱚ ᱟᱪᱪᱷᱟ᱾ ᱞᱟᱦᱟ ᱫᱚ ᱠᱚᱢ ᱠᱚ ᱪᱟᱞᱟᱜ ᱛᱟᱦᱮᱱ ᱱᱮᱛᱟᱨ ᱠᱷᱚᱱᱟᱜ᱾ ᱢᱟᱱᱮ ᱱᱮᱛᱟᱨ ᱡᱮ ᱵᱷᱟᱵᱽ ᱛᱮᱠᱚ ᱪᱟᱞᱟᱜ ᱠᱟᱱᱟ ᱦᱚᱲ ᱵᱚᱨᱥᱟ᱾
ᱛᱚᱠᱷᱚᱱ ᱦᱚᱸ ᱠᱚ ᱪᱟᱞᱟᱜ ᱠᱟᱱ ᱛᱟᱦᱮᱱ ᱜᱮᱭᱟ ᱟᱨᱠᱤ᱾ ᱵᱟᱝ ᱢᱮᱴᱟᱣ ᱞᱮᱠᱷᱟᱱ ᱫᱚ ᱵᱟᱝ ᱟ᱾ ᱟᱫᱚ ᱛᱮᱦᱤᱧ ᱜᱟᱯᱟ ᱡᱟᱦᱟᱸ ᱠᱚ ᱞᱟᱹᱭ ᱮᱫᱟ ᱡᱟᱦᱟᱸ ᱛᱮᱦᱤᱧ ᱜᱟᱯᱟ ᱫᱚ ᱟᱹᱰᱤ ᱠᱚ ᱪᱟᱞᱟᱜ ᱠᱟᱱᱟ ᱦᱟᱸᱜ᱾ ᱛᱮᱦᱮᱧ ᱵᱟᱝ, ᱵᱟᱝ ᱪᱟᱞᱟᱣ ᱦᱩᱭ ᱟᱠᱟᱱᱟ᱾ ᱩᱱᱟᱹᱜ ᱵᱟᱭ ᱞᱟᱦᱟ ᱫᱚ, ᱮᱠᱫᱚᱢ ᱜᱮ ᱵᱟᱠᱚ ᱪᱟᱞᱟᱜ ᱠᱟᱱᱟ᱾ ᱯᱩᱨᱟᱹ ᱯᱷᱟᱸᱠ ᱚᱱᱠᱟ ᱚᱱᱠᱟ ᱫᱚ ᱵᱟᱝᱼᱟ᱾
ᱟᱫᱚ ᱤᱧ ᱫᱚ ᱦᱟᱜ ᱥᱤᱞᱫᱟᱹ ᱯᱟᱛᱟ ᱫᱚ ᱵᱟᱹᱧ ᱪᱟᱞᱟᱣ ᱠᱟᱱᱟ ᱟᱫᱚ ᱟᱸᱡᱚᱢ ᱫᱩᱧ ᱟᱸᱡᱚᱢ ᱵᱟᱲᱟ ᱟᱠᱟᱫᱟ ᱥᱳᱥᱟᱞ ᱢᱤᱰᱤᱭᱟ ᱠᱚᱨᱮᱜᱮᱧ ᱧᱮᱞ ᱟᱠᱟᱫᱟ
ᱚᱸ
ᱦᱮᱸ ᱟᱫᱚ ᱱᱚᱝᱠᱟ ᱟᱸᱡᱚᱢ ᱚᱱᱛᱮ ᱨᱮ ᱢᱟᱱᱮ ᱤᱭᱟᱹ ᱠᱚᱨᱮᱱᱟᱜ ᱪᱮᱫᱟᱜ ᱫᱚᱢᱮ ᱯᱨᱚᱵᱞᱮᱢ ᱢᱮᱱᱟᱜᱼᱟ ᱵᱟᱛᱷᱨᱩᱢ ᱠᱚᱨᱮᱱᱟᱜ
ᱦᱩᱸ ᱦᱩᱸ ᱦᱩᱸ ᱦᱩᱸ ᱚᱱᱟ ᱟᱹᱰᱤ ᱯᱨᱚᱵᱞᱮᱢ ᱟᱹᱰᱤ ᱯᱚᱨᱵᱞᱮᱢ ᱵᱟᱛᱨᱩᱢ ᱨᱮᱭᱟᱜ ᱟᱫᱚ ᱤᱧᱫᱩᱧ ᱢᱮᱱᱟᱭᱟ᱾ ᱱᱚᱜ-ᱚ ᱱᱚᱰᱮᱱᱟᱜ ᱵᱩᱥᱚᱜ᱾ ᱤᱧᱫᱩᱧ ᱞᱟᱹᱭᱟ ᱦᱟᱸᱜ ᱥᱚᱨᱠᱟᱨ ᱵᱟᱭ ᱠᱚᱨᱟᱣ ᱨᱮᱦᱚᱸ ᱡᱟᱦᱟᱸᱭ ᱡᱮ ᱵᱤᱡᱽᱱᱮᱥ ᱢᱟᱭᱤᱱᱰ ᱛᱮ ᱚᱱᱟ ᱡᱩᱫᱤᱭ ᱧᱮᱞ ᱠᱮᱫᱟ ᱛᱟᱦᱞᱮ ᱚᱱᱟ ᱦᱚᱭ ᱠᱚᱨᱟᱣ ᱫᱟᱲᱮᱭᱟᱜ ᱜᱮᱭᱟ᱾ ᱟᱫᱚ ᱟᱵᱚ ᱥᱚᱢᱟᱡᱽ ᱨᱮᱱ ᱦᱚᱲ ᱫᱚ ᱚᱱᱟ ᱵᱤᱡᱱᱮᱥ ᱞᱟᱭᱤᱱᱥ ᱨᱮ ᱵᱟᱹᱱᱩᱜ ᱠᱚᱣᱟ᱾ ᱱᱩᱠᱩ ᱜᱩᱨᱩᱛᱚ ᱠᱚ ᱮᱢᱟ, ᱢᱮᱱᱠᱷᱟᱱ ᱡᱟᱦᱟᱸᱭ ᱡᱮ ᱚᱱᱮ ᱮᱸ ᱡᱟᱭᱜᱟ ᱦᱟᱛᱟᱣ ᱠᱟᱛᱮᱜ, ᱚᱱᱟ ᱡᱟᱭᱜᱟ ᱨᱮ ᱢᱤᱢᱤᱫ ᱥᱤᱡᱮᱱ ᱨᱮᱜᱮ ᱡᱚᱠᱷᱚᱱ ᱮ ᱠᱚᱨᱟᱣᱟ, ᱚᱱᱟ ᱚᱱᱟ ᱥᱚᱢᱚᱭ ᱚᱠᱛᱚ ᱨᱮᱜᱮ ᱩᱱᱤ ᱫᱚ᱾ ᱚᱱᱟ ᱫᱚᱛᱚ ᱫᱚ ᱠᱤᱪᱷᱩ ᱴᱟᱠᱟᱭ ᱮᱢ ᱟᱠᱟᱫᱟ᱾ ᱱᱚᱰᱮᱱᱟᱜ, ᱚᱱᱟ ᱢᱟ ᱛᱚ ᱯᱨᱚᱛᱤ ᱵᱚᱪᱷᱚᱨ ᱜᱮ ᱦᱩᱭᱩᱜ ᱠᱟᱱᱟ᱾
ᱦᱳ ᱚᱱᱟ ᱢᱚᱛᱚ ᱠᱟᱛᱷᱟ ᱜᱮ
ᱟᱫᱚ ᱚᱱᱟ ᱫᱚᱧ ᱢᱮᱱᱫᱟ ᱟᱵᱚ ᱥᱟᱸᱜᱤᱧ ᱨᱮᱱ ᱦᱚᱲ ᱫᱚ ᱵᱟᱝᱟ ᱚᱱᱟ ᱥᱩᱨ ᱥᱩᱯᱩᱨ ᱡᱟᱦᱟᱸᱭ ᱦᱚᱲ ᱢᱮᱱᱟᱜ ᱠᱚᱣᱟ ᱡᱟᱦᱟᱸᱭ ᱫᱚ ᱟᱠᱚ ᱟᱹᱛᱩ ᱚ ᱸᱰᱮ ᱥᱩᱨ ᱢᱮᱱᱟᱜᱼᱟ ᱚᱸᱰᱮ ᱚᱱᱠᱟ ᱚᱱᱟ ᱚᱸᱰᱮᱱ ᱠᱚ ᱦᱚᱲ ᱧᱚᱜ ᱩᱱᱠᱩ ᱚᱱᱟ ᱵᱤᱡᱽᱱᱮᱥ ᱞᱟᱭᱤᱱ ᱛᱮᱠᱚ ᱧᱮᱞ ᱞᱮᱠᱷᱟᱱ ᱛᱚᱞᱮ ᱚᱱᱟ ᱠᱚᱨᱟᱣ ᱫᱟᱲᱮᱭᱟᱜᱼᱟ ᱥᱚᱨᱠᱟᱨ ᱵᱟᱭᱨᱟᱣᱟᱲᱭᱟᱜᱼᱟ ᱪᱮᱠᱟᱭᱮᱱᱟ ᱟᱢ ᱠᱚᱨᱟᱣ ᱢᱮᱥᱮ ᱟᱠᱚ ᱯᱚᱭᱪᱷᱟ ᱛᱮᱢ ᱦᱟᱛᱟᱢ ᱫᱟᱲᱮᱭᱟᱜᱼᱟ ᱚᱸᱰᱮ ᱦᱚᱸ ᱚᱱᱛᱮ ᱦᱚᱲ ᱦᱚᱸ ᱥᱩᱵᱤᱫᱷᱟ ᱠᱚ ᱧᱟᱢᱟ ᱚᱸᱰᱮ ᱵᱟᱷᱨᱩᱢ ᱨᱮᱭᱟᱜ
ᱚ ᱚᱱᱟ ᱥᱟᱶᱛᱮ ᱡᱟᱦᱟᱸᱭ ᱠᱚᱢᱤᱴᱤ ᱢᱮᱱᱟᱜ ᱠᱚᱣᱟ ᱚᱸᱰᱮ ᱡᱟᱦᱟᱸ ᱠᱚ ᱥᱟᱯᱲᱟᱣᱮᱫᱼᱟ ᱥᱮ
ᱦᱩᱸ ᱦᱩᱸ
ᱚᱸᱰᱮ ᱦᱚᱸᱛᱚ ᱩᱱᱠᱩᱣᱟᱜ ᱦᱚᱸᱛᱚ ᱚᱱᱟᱢᱟ ᱫᱟᱭᱤᱛᱚ ᱠᱟᱱᱟ ᱟᱫᱚ
ᱦᱮᱸ ᱱᱤᱛᱚᱜ ᱩᱱᱠᱩ ᱦᱚᱸ ᱩᱱᱠᱩ ᱚᱱᱟ ᱠᱚᱢᱤᱴᱠᱚ ᱧᱮᱞ ᱠᱟᱱ ᱜᱮᱭᱟ ᱠᱚᱨᱟᱣᱟᱢᱤ ᱱᱚᱭ
ᱦᱮᱸ ᱠᱟᱨᱚᱱ ᱤᱱᱟᱹ ᱜᱟᱱ ᱛᱤᱨᱞᱟᱹ ᱦᱚᱯᱚᱱ ᱠᱚ ᱪᱟᱞᱟᱜ ᱠᱟᱱᱟ ᱧᱮᱞ ᱫᱟᱠᱚ ᱚᱸᱰᱮ ᱟᱨ ᱱᱚᱝᱠᱟ ᱡᱩᱫᱤ ᱚᱥᱩᱵᱤᱫᱟ ᱛᱟᱦᱮᱸᱱ ᱱᱚᱣᱟ ᱢᱟ ᱟᱹᱰᱤ ᱢᱟᱨᱟᱝ ᱢᱤᱫᱴᱟᱝ ᱮᱴᱠᱮᱴᱚᱬᱮ
ᱟᱹᱰᱤ ᱯᱨᱚᱵᱞᱮᱢ ᱜᱮ ᱤᱱᱟᱹ ᱫᱚ ᱤᱱᱟᱹ ᱛᱮᱫ ᱜᱮ ᱟᱹᱰᱤ
ᱦᱩᱸ
ᱨᱮᱱ ᱢᱮᱱ ᱮᱫᱟ ᱠᱚᱢᱤᱴᱤ ᱵᱟᱝᱠᱚ ᱠᱚᱨᱟᱣ ᱨᱮᱦᱚᱸ ᱥᱚᱨᱠᱟᱨ ᱵᱟᱭ ᱠᱚᱨᱟᱣ ᱨᱮᱦᱚᱸ ᱡᱟᱦᱟᱸᱭ ᱜᱮ ᱟᱡ ᱚᱱᱟ ᱵᱤᱥᱮᱥ ᱞᱟᱭᱤᱱ ᱛᱮ ᱧᱮᱞ ᱠᱮᱫᱟᱭ ᱚᱱᱟ ᱡᱟᱦᱟᱸᱭ ᱚᱸᱰᱮᱱᱤᱡ ᱦᱚᱲ ᱠᱟᱱᱟᱭ ᱡᱟᱦᱟᱸ ᱟᱹᱛᱩ ᱢᱮᱱᱟᱜᱼᱟ ᱚᱱᱟ ᱥᱩᱨ ᱨᱮ ᱛᱟᱦᱚᱞᱮ ᱩᱱᱤ ᱚᱱᱟᱭ ᱠᱚᱨᱟᱣ ᱫᱟᱲᱮᱭᱟᱜᱼᱟ ᱟᱫᱚ ᱥᱤᱡᱤᱱ ᱨᱮ ᱢᱤᱫ ᱫᱷᱟᱣ ᱤᱱᱠᱟᱢᱟᱛᱚ ᱯᱚᱪᱩᱨᱴᱟᱠᱟ ᱜᱮ ᱤᱱᱠᱟᱢᱟ ᱡᱮ ᱮᱠᱫᱚᱢ ᱜᱮ ᱵᱟᱭ ᱤᱱᱠᱟᱢᱟ ᱚᱱᱟ ᱫᱚ ᱵᱟᱝ ᱠᱟᱱᱟ ᱟ ᱟᱢ ᱡᱟᱦᱟᱸ ᱩᱱᱟᱹᱜ ᱦᱟᱭᱯᱷᱟᱭ ᱦᱚᱸ ᱟᱞᱚᱢ ᱠᱚᱨᱟᱣᱟ ᱥᱮ ᱵᱟᱛᱷᱨᱩᱢ ᱫᱚ ᱢᱚᱴᱟᱢᱩᱴᱤ ᱤᱭᱩᱡᱽ ᱜᱟᱱᱚᱜ ᱞᱮᱠᱟ ᱦᱮᱸ ᱤᱱᱠᱟᱹᱱ ᱤᱭᱩᱥ ᱵᱮᱵᱚᱦᱟᱨ ᱜᱟᱱᱚᱜᱼᱟ
ᱦᱚᱸ ᱚᱱᱟ ᱢᱟ ᱟᱹᱰᱤ ᱜᱟᱱ ᱞᱟᱹᱠᱛᱤ ᱠᱟᱱ ᱜᱮᱭᱟ
ᱦᱩᱸ ᱚᱸᱰᱮ ᱜᱮ ᱯᱮᱭᱟ ᱯᱩᱱᱭᱟ ᱡᱩᱫᱤ ᱞᱟᱭᱤᱱ ᱛᱮ ᱠᱚᱨᱟᱣ ᱞᱮᱠᱷᱟᱱ ᱵᱟᱨᱭᱟ ᱯᱮᱭᱟ ᱰᱟᱹᱵᱨᱟᱹ ᱚᱲᱟᱜ ᱟᱨ ᱵᱟᱨᱟᱭᱟ ᱜᱟᱱ ᱰᱟᱹᱵᱨᱟᱹ ᱚᱲᱟᱜ ᱟᱨ ᱦᱚᱭᱛᱚ ᱯᱮᱭᱟ ᱯᱚᱱᱭᱟ ᱜᱟᱱ ᱦᱟᱸᱜ ᱠᱩᱲᱤᱭᱟᱜ ᱟᱨ ᱠᱚᱲᱟᱜ ᱢᱮᱥᱟ ᱠᱟᱛᱮ ᱚᱝᱠᱟ ᱵᱟᱛᱽᱨᱩᱢ
ᱦᱮᱸ ᱵᱚᱞᱮ ᱦᱟᱯᱮᱱ ᱫᱤᱱ ᱨᱮ ᱡᱩᱫᱤ ᱠᱚ ᱠᱚᱨᱟᱣ ᱠᱷᱟᱱ ᱦᱟᱜ ᱟᱵᱚᱨᱮᱱ
ᱦᱩᱸ ᱦᱩᱸ
ᱡᱟᱦᱟᱸᱭ ᱢᱮᱱᱟᱜ ᱠᱚᱣᱟ ᱚᱸᱰᱮ ᱡᱟᱦᱟᱸᱭ ᱠᱚ ᱥᱟᱯ ᱲᱟᱭᱫᱟ ᱩᱝᱠᱩ ᱠᱚ ᱤᱭᱟᱹ ᱨᱮ ᱱᱟᱜ ᱠᱩᱼᱠᱩᱢᱩᱴ ᱠᱚᱲᱟ ᱠᱚ ᱥᱮ ᱥᱟᱱᱟᱢ ᱠᱚᱜᱮ ᱦᱟᱸᱜ ᱚᱱᱟ ᱢᱟᱛᱚ ᱥᱩᱨ ᱥᱩᱯᱩᱨ ᱡᱟᱦᱟᱸ ᱛᱤᱱᱟᱹ ᱜᱟᱱ ᱟᱹᱛᱩ ᱢᱮᱱᱟᱜᱼᱟ ᱩᱝᱠᱩ ᱜᱮ ᱢᱤᱞᱟᱹᱣ ᱠᱟᱛᱮ ᱠᱚᱨᱟᱣᱟ ᱚᱱᱟᱴᱟᱜ ᱢᱟ ᱦᱟᱸᱜ ᱡᱚᱛᱚ ᱴᱟᱜ ᱤᱧ ᱟᱸᱡᱚᱢ ᱠᱟᱫᱟ ᱟᱫᱚ ᱮᱱᱨᱮᱦᱚᱸ ᱩᱱᱠᱩ ᱪᱮᱫᱟᱜ ᱵᱟᱠᱚ ᱠᱚᱨᱟᱣᱮᱜᱼᱟ ᱟᱫᱚ
ᱦᱮᱸ ᱚᱱᱟ ᱠᱚᱨᱟᱣ ᱞᱮᱠᱷᱟᱱ ᱫᱚ ᱟᱹᱰᱤ ᱜᱟᱱ ᱵᱷᱟᱜᱤ ᱦᱩᱭᱩᱜᱼᱟ
ᱦᱩᱸ ᱵᱟᱠᱷᱟᱱ ᱚᱸᱰᱮ ᱢᱟᱛᱚ ᱟᱹᱰᱤ ᱢᱟᱨᱟᱝ ᱯᱟᱛᱟ ᱟᱨ ᱡᱟᱛᱚ ᱠᱚᱭᱟᱜ ᱚᱱᱟ ᱟᱭᱢᱟ ᱫᱚᱨᱠᱟᱨ ᱠᱟᱱ ᱜᱮᱭᱟ ᱵᱟᱛᱽᱨᱩᱢ ᱨᱮᱭᱟᱜ ᱢᱟ ᱥᱮᱛᱟᱜ ᱟᱹᱭᱩᱵ ᱡᱚᱢ ᱧᱩ ᱦᱩᱭᱩᱜ ᱠᱟᱱᱟ ᱚᱸᱰᱮ ᱴᱷᱤᱠᱼᱴᱷᱟᱠ ᱵᱟᱛᱽᱨᱩᱢ ᱵᱟᱝ ᱛᱟᱦᱮᱸᱱ ᱠᱟᱱᱟ ᱟᱹᱰᱤ ᱥᱚᱢᱚᱥᱥᱟ ᱠᱚᱲᱟ ᱦᱚᱲ ᱫᱚ ᱦᱚᱭᱛᱚ ᱡᱟᱦᱟᱸ ᱞᱮᱠᱟ ᱦᱟᱱᱛᱮ ᱱᱟᱛᱮ ᱠᱚᱨᱟᱣ ᱠᱮᱫᱟᱭ ᱢᱮᱱᱠᱷᱟᱱ ᱵᱟᱛᱽᱨᱩᱢ ᱛᱟᱦᱮᱸᱱ ᱠᱟᱱ ᱫᱚ ᱠᱚᱲᱟ ᱦᱚᱲ ᱦᱚᱸ ᱥᱮ ᱠᱩᱲᱤ ᱦᱚᱲ ᱦᱚᱸ ᱚᱸᱰᱮ ᱢᱤᱫᱴᱮᱱ ᱵᱷᱟᱜᱤ ᱥᱩᱵᱤᱫᱷᱟ ᱠᱚ ᱧᱟᱢᱟ ᱚᱸᱰᱮ ᱢᱚᱡᱽ ᱛᱮᱠᱚ ᱛᱟᱦᱮᱸ ᱫᱟᱲᱮᱭᱟᱜᱼᱟ ᱢᱚᱡᱽ ᱛᱮᱠᱚ ᱮᱱᱡᱳᱭ ᱫᱟᱲᱮᱭᱟᱜᱼᱟ
ᱦᱳᱭ ᱟᱨ ᱮᱢᱱᱤ ᱛᱮᱦᱚᱸ ᱚᱱᱟ ᱫᱚ ᱟᱹᱰᱤ ᱢᱟᱱᱮ ᱥᱟᱱᱛᱟᱲ ᱠᱚᱣᱟᱜ ᱫᱚ ᱟᱹᱰᱤ ᱢᱟᱨᱟᱝ ᱢᱤᱫᱴᱟᱝ ᱯᱚᱨᱚᱵᱽ ᱠᱟᱱᱟ ᱟᱨ ᱚᱸᱰᱮ ᱫᱚᱢᱮ ᱥᱟᱱᱛᱟᱲ ᱠᱚ ᱪᱟᱞᱟᱜᱼᱟ ᱮᱴᱟᱜ ᱡᱟᱦᱟᱸ ᱛᱤᱱᱟᱹᱜ ᱜᱮ ᱢᱮᱱᱟᱜᱼᱟ ᱚᱱᱟ ᱠᱷᱚᱱᱟᱜ ᱫᱚ ᱱᱚᱰᱮ ᱜᱮ ᱫᱚᱢᱮ ᱥᱟᱱᱛᱟᱲ ᱠᱚ ᱪᱟᱞᱟᱜᱼᱟ
ᱟᱸ ᱟ ᱡᱟ ᱵᱚᱴ ᱥᱮ ᱯᱚᱵᱽᱞᱮᱢ